ᱮᱭ, ᱦᱮᱞᱳ
ᱦᱮᱸ ᱡᱚᱦᱟᱨ ᱜᱮ ᱜᱚᱝᱠᱮ᱾
ᱦᱢᱸ ᱡᱚᱦᱟᱨ ᱜᱮ᱾
ᱟᱣᱟᱡ ᱠᱟᱹᱴᱤᱡ ᱫᱚᱢᱮ, ᱟᱥᱛᱮ ᱟᱸᱡᱚᱢᱚᱜ ᱠᱟᱱ ᱛᱟᱢ, ᱤᱭᱟᱹ ᱨᱮᱫᱚ?
ᱦᱳᱭ ᱢᱟᱱᱮ ᱟᱣᱟᱡᱽ ᱠᱚᱜᱮ ᱠᱟᱹᱴᱤᱡ ᱜᱳᱱᱰᱚᱜᱳᱞᱚᱜ ᱠᱟᱱᱟ, ᱟᱞᱮᱥᱮᱫ ᱢᱟ ᱫᱟᱜ ᱡᱟᱹᱯᱩᱫ ᱠᱮᱫ ᱫᱚ ᱠᱷᱩᱵ ᱡᱳᱨ᱾
ᱚ, ᱚᱱᱟ ᱛᱮᱜᱮ
ᱦᱢᱸ, ᱚᱱᱟ ᱛᱮᱜᱮ ᱠᱟᱹᱴᱤᱡ ᱟᱣᱟᱡ ᱠᱚᱦᱚᱸ, ᱜᱚᱸᱱᱰᱳᱜᱳᱞᱚᱜ ᱠᱟᱱᱟ ᱛᱮᱦᱮᱧ ᱫᱚ᱾
ᱦᱮᱸ ᱠᱤᱞᱤᱨᱟᱭ ᱫᱚ, ᱮᱠᱫᱚᱢ ᱠᱤᱞᱤᱭᱟᱨ ᱟᱸᱡᱚᱢᱚᱜ ᱠᱟᱱ ᱛᱟᱢᱟ ᱪᱟᱞᱟᱜ ᱢᱮᱱ ᱨᱚᱲ ᱢᱮ
ᱦᱳᱭ, ᱛᱟᱦᱚᱞᱮ ᱪᱮᱫ ᱞᱮᱠᱟ, ᱜᱚᱢᱠᱮ ᱵᱮᱥ ᱵᱟᱲᱟ ᱜᱮᱛᱚ?
ᱦᱮᱸ, ᱵᱮᱥ ᱵᱟᱲᱟ ᱜᱮ, ᱟᱢ ᱜᱮ?
ᱤᱭᱟᱹ, ᱤᱧᱦᱚᱸ ᱵᱮᱥ ᱵᱟᱲᱟ ᱜᱮ᱾
ᱦᱟ ᱛᱚᱵᱮ ᱚᱱᱛᱮᱱᱟ ᱮᱠᱷᱚᱱ ᱫᱚ ᱪᱮᱫᱞᱮᱠᱟ ᱞᱚᱞᱚ
ᱱᱚᱱᱛᱮᱱᱟᱜ ᱱᱚᱱᱛᱮᱱᱟᱜ ᱞᱚᱞᱚ ᱫᱚ ᱠᱷᱩᱵᱽ ᱡᱳᱨ ᱜᱮᱭᱟ ᱟᱨᱠᱤ ᱢᱟᱱᱮ ᱢᱤᱫ ᱥᱚᱯᱛᱟ ᱢᱤᱫ ᱦᱟᱯᱛᱟ ᱠᱷᱚᱱ ᱯᱚᱨᱮ ᱱᱚᱜᱼᱚᱭ ᱫᱟᱜ ᱵᱟᱲᱟᱣᱟᱫ ᱞᱮᱭᱟ ᱛᱚ᱾
ᱦᱮᱸ
ᱟᱫᱚ ᱱᱤᱭᱟᱹ ᱜᱷᱟᱹᱲᱤ ᱫᱚ ᱟᱫᱚ ᱛᱮᱦᱮᱧᱟᱜ ᱫᱟᱜ ᱠᱮᱫᱮᱜᱼᱟ ᱛᱚ ᱛᱮᱦᱮᱧ ᱫᱚ ᱵᱷᱟᱜᱮ ᱜᱮ ᱵᱩᱡᱷᱟᱹᱜ ᱠᱟᱱᱟ᱾
ᱦᱮᱸ ᱟᱞᱮᱥᱮᱫ ᱦᱚᱸ ᱱᱚᱜᱼᱚᱭ ᱛᱤᱦᱮᱧ ᱫᱟᱜ ᱠᱮᱫᱟᱭ ᱛᱚ ᱛᱤᱦᱤᱧ ᱛᱷᱚᱲᱟ ᱢᱚᱸᱡᱽ ᱧᱚᱜ ᱵᱩᱡᱩᱜ ᱠᱟᱱᱟ᱾ ᱟᱭᱩᱵ ᱥᱮᱫ ᱫᱟᱜ ᱠᱮᱫᱟᱭ ᱛᱚ ᱥᱮᱛᱟᱜ ᱥᱮᱫ ᱫᱚ ᱮᱠᱫᱚᱢ ᱫᱚᱢᱮ ᱞᱚᱞᱚ ᱜᱮ ᱵᱩᱡᱩᱜ ᱠᱟᱱ ᱛᱟᱦᱮᱸᱱᱟ ᱾
ᱦᱳᱭ ᱛᱟᱦᱚᱞᱮ ᱜᱚᱝᱠᱮ
ᱦᱮᱸ ᱞᱟᱹᱭ ᱢᱮ
ᱛᱟᱦᱚᱞᱮ ᱜᱚᱝᱠᱮ ᱟᱯᱮᱥᱮᱫ ᱫᱚ ᱪᱟᱥᱵᱟᱥ ᱛᱤᱱᱟᱹᱜ ᱴᱟ ᱞᱟᱦᱟᱭᱮᱱᱟ᱾
ᱟᱞᱮᱥᱮᱫ ᱫᱚ ᱪᱟᱥᱵᱟᱥ ᱫᱚ ᱟᱹᱣᱨᱤ ᱮᱦᱚᱵᱚᱜ ᱫᱟᱜ ᱜᱮᱢᱟ ᱚᱠᱚᱨ ᱢᱚᱸᱡᱽ ᱫᱟᱜᱟᱭ ᱛᱚᱵᱮ ᱛᱚ ᱪᱟᱥ ᱵᱟᱥ ᱮᱦᱚᱵᱚᱜ ᱟᱫᱚ ᱟᱯᱮ ᱥᱮᱫ
ᱟᱞᱮᱥᱮᱫ ᱫᱚ ᱱᱚᱜᱼᱚᱭ ᱤᱱᱟᱹᱜ ᱫᱤᱱ ᱯᱚᱨᱮ ᱫᱟᱜ ᱠᱮᱫᱮᱜᱟᱭ ᱛᱚ ᱛᱚᱞᱟ ᱛᱚᱞᱟ ᱜᱤᱲᱤ ᱦᱩᱭᱩᱜᱼᱟ ᱟᱨᱠᱤ᱾
ᱚ ᱟᱫᱚ ᱛᱟᱦᱚᱞᱮ ᱚᱱᱛᱮ ᱫᱚ ᱟᱯᱮᱥᱮᱫ ᱟᱨ ᱪᱮᱫ ᱪᱮᱫ ᱠᱚ ᱪᱟᱥ ᱛᱮ?
ᱪᱟᱥ ᱵᱚᱞᱛᱮ ᱦᱩᱲᱩ ᱠᱚᱠᱚ ᱪᱟᱥᱟ ᱛᱟᱨᱯᱚᱨᱮ ᱦᱩᱭᱩᱜ ᱠᱟᱱᱟ ᱱᱚᱣᱟ ᱥᱚᱵᱽᱡᱤ ᱠᱚ ᱡᱟᱦᱟᱸ ᱟᱹᱞᱩ ᱠᱚ ᱢᱟᱱᱮ ᱟᱹᱰᱤ ᱟᱹᱰᱤ ᱨᱚᱠᱚᱢᱟᱜ ᱠᱚ ᱪᱟᱥ ᱜᱮᱭᱟ᱾
ᱦᱩᱸ
ᱟᱨ ᱜᱚᱢᱠᱮ ᱟᱯᱮᱥᱮᱫ ᱫᱚ ᱛᱟᱦᱚᱞᱮ
ᱦᱮᱸ ᱟᱞᱮ ᱥᱮᱫ ᱦᱚᱸ ᱟᱹᱞᱩ ᱯᱮᱸᱭᱟᱡᱽ ᱫᱚ ᱫᱚᱢᱮ ᱜᱮ ᱪᱟᱥ ᱦᱩᱭᱩᱜ ᱛᱮ᱾ ᱟᱫᱚ ᱱᱚᱛᱮ ᱫᱚ ᱫᱟᱜ ᱵᱷᱚᱨᱥᱟ ᱛᱚ ᱵᱟᱝ ᱛᱚ ᱠᱮᱱᱮᱞ ᱵᱮᱱᱟᱣ ᱟᱠᱟᱫ ᱠᱚᱣᱟ ᱠᱚ ᱟᱫᱚ ᱠᱮᱱᱮᱞ ᱨᱮ ᱚᱱᱟᱛᱮ ᱫᱟᱜ ᱨᱮᱭᱟᱜ ᱫᱚ ᱚᱥᱩᱵᱤᱫᱷᱟ ᱵᱟᱝ ᱦᱩᱭᱩᱜ ᱛᱮ ᱛᱚ ᱟᱹᱞᱩ ᱯᱭᱟᱡ ᱦᱚᱸ ᱫᱚᱢᱮ ᱵᱷᱟᱹᱜᱤ ᱜᱮ ᱪᱟᱥ ᱦᱩᱭᱩᱜ ᱛᱮ ᱦᱮᱸ ᱦᱩᱲᱩ ᱢᱟ ᱦᱮᱸ ᱜᱤ ᱚᱱᱟ ᱥᱟᱶᱛᱮ ᱟᱹᱞᱩ, ᱯᱮᱭᱟᱡᱽ, ᱛᱩᱲᱤ, ᱯᱩᱥᱛᱩ, ᱟᱫᱚ ᱟᱹᱞᱩ ᱯᱮᱸᱭᱟᱡᱽ ᱫᱚ ᱜᱟᱹᱰᱤ ᱜᱟᱹᱰᱤ ᱞᱟᱹᱴᱩ ᱞᱟᱹᱴᱩ ᱜᱟᱹᱰᱤ ᱛᱮ᱾ ᱵᱟᱨᱦᱮ ᱦᱚᱸ ᱪᱟᱞᱟᱜ ᱛᱮ ᱢᱟᱱᱮ ᱟᱵᱚ ᱵᱟᱝᱜᱟᱞ ᱵᱟᱨᱦᱭᱟ ᱦᱚᱸ ᱪᱟᱞᱟᱜ ᱛᱮ ᱢᱟᱱᱮ
ᱟᱨ ᱜᱚᱢᱠᱮ ᱛᱟᱦᱚᱞᱮ ᱟᱯᱮ ᱥᱮᱫ ᱢᱟᱜ ᱢᱚᱬᱮ ᱠᱚ ᱦᱩᱭᱩᱜ ᱠᱟᱱᱟ ᱥᱮ ᱵᱟᱝ?
ᱢᱟᱜᱢᱚᱬᱮ ᱠᱚ ᱦᱮᱸ ᱱᱚᱜ ᱚᱭ ᱛᱚ ᱯᱟᱨᱚᱢ ᱱᱟ ᱢᱟᱜᱢᱚᱬᱮ᱾ ᱟᱫᱚ ᱱᱚᱛᱮ ᱫᱚ ᱢᱟᱜ ᱢᱚᱬᱮ ᱛᱚ ᱵᱮᱥᱤ ᱫᱤᱱ ᱫᱚ ᱵᱟᱝ ᱦᱩᱭᱩᱜᱼᱟ᱾ ᱟᱫᱚ ᱪᱟᱵᱟ ᱵᱟᱲᱟ ᱟᱠᱟᱱᱟ ᱵᱚᱞᱮ ᱱᱚᱛᱮ ᱫᱚ ᱡᱟᱦᱟᱸ ᱨᱮ ᱢᱟᱜᱢᱚᱲᱮ ᱦᱩᱭᱩᱜ ᱛᱮ ᱛᱚ ᱚᱱᱟ ᱢᱤᱫ ᱡᱟᱭᱜᱟ ᱜᱮ ᱢᱮᱱᱟᱜ ᱠᱟᱫᱟ ᱚᱸᱰᱮ ᱫᱚ ᱫᱚᱢᱮ ᱯᱷᱮᱢᱟᱥ ᱜᱮᱭᱟ ᱫᱚᱢᱮ ᱫᱚᱢᱮ ᱦᱚᱲ ᱠᱚ ᱪᱟᱞᱟᱜ ᱛᱮ ᱥᱟᱺᱜᱤᱧ ᱥᱟᱺᱜᱤᱧ ᱦᱚᱲ ᱦᱚᱸᱠᱚ ᱪᱟᱞᱟᱜ ᱛᱮ ᱟᱵᱚ ᱥᱟᱱᱛᱟᱲ ᱤᱭᱩᱴᱩᱵᱟᱨ ᱦᱚᱸ ᱚᱸᱰᱮ ᱠᱩ ᱦᱤᱡᱩᱜ ᱛᱮ
ᱟᱪᱪᱷᱟ ᱟᱞᱮᱥᱮᱫ ᱢᱟ ᱱᱚᱜ-ᱚᱭ ᱮᱠᱷᱚᱱᱚ ᱟᱹᱣᱨᱤ ᱪᱟᱵᱟᱜ-ᱟ ᱱᱚᱜᱼᱚᱭ ᱡᱷᱮᱸᱴ ᱵᱚᱸᱜᱟ ᱦᱚᱸ ᱦᱩᱭᱩᱜ ᱜᱮᱭᱟ ᱟᱞᱮᱥᱮᱫ ᱫᱚ ᱾
ᱚ
ᱟᱨ ᱛᱮᱦᱮᱧ ᱦᱚᱸ ᱦᱩᱭᱩᱜ ᱠᱟᱱᱟ ᱟᱞᱮ ᱱᱚᱣᱟ ᱥᱩᱨ ᱨᱮᱜᱮ ᱾ ᱛᱚ ᱵᱟᱝ ᱪᱟᱞᱟᱣ ᱦᱩᱭ ᱠᱟᱱᱟ ᱱᱚᱜ-ᱚᱭ ᱫᱟᱜ ᱡᱟᱹᱲᱤ ᱠᱮᱫᱮᱜ-ᱟ ᱛᱚ ᱚᱱᱟ ᱠᱷᱟᱹᱛᱤᱨ ᱛᱮ ᱵᱟᱝ ᱥᱮᱱ ᱦᱩᱭ ᱟᱠᱟᱱᱟ ᱾
ᱦᱳᱭ ᱛᱚᱵᱮ ᱜᱚᱢᱠᱮ ᱚᱱᱛᱮ ᱫᱚ ᱢᱟᱱᱮ ᱼᱼ ᱟᱯ ᱚᱱᱮ ᱟᱯᱮ ᱥᱮᱱᱟᱜ ᱯᱷᱮᱵᱟᱨᱮᱴ ᱡᱚᱢᱟᱜ ᱠᱩ ᱪᱮᱫ ᱠᱚ ᱚᱱᱛᱮ ᱫᱚ ᱯᱷᱮᱵᱟᱨᱮᱴ
ᱟᱞᱮ ᱥᱮᱱᱟᱜ ᱡᱚᱢ ᱫᱚ ᱯᱷᱮᱵᱟᱨᱮᱴ ᱡᱤᱱᱤᱥ ᱫᱚ ᱦᱩᱭᱩᱜ ᱠᱟᱱᱟ ᱡᱟᱦᱟᱸ ᱼᱼ ᱢᱟᱱᱮ ᱫᱟᱠᱟ ᱠᱚᱜᱮ ᱠᱷᱩᱵ ᱡᱳᱨ ᱠᱚ ᱡᱚᱢ ᱜᱮᱭᱟ ᱦᱚᱲ ᱾ ᱥᱮᱛᱟᱜ ᱨᱮ ᱢᱟᱱᱮ ᱵᱮᱨᱮᱫ ᱠᱟᱛᱮᱫ ᱢᱟᱱᱮ ᱠᱟᱹᱢᱤ ᱼᱼ ᱠᱚ ᱪᱟᱞᱟᱜ ᱟᱛᱚ ᱟᱫᱚ ᱚᱱᱟ ᱠᱷᱟᱹᱛᱤᱨ ᱛᱮ ᱯᱟᱹᱭᱞᱟᱹ ᱫᱟᱠᱟ ᱯᱷᱟᱠᱟ ᱡᱚᱢ ᱫᱟᱠᱟ ᱠᱚ ᱡᱚᱢ ᱵᱟᱲᱟ ᱠᱟᱛᱮᱫ ᱜᱮᱠᱚ ᱥᱮᱱᱚᱜ-ᱟ ᱟᱨᱠᱤ ᱾
ᱦᱩᱸ ᱟ ᱞᱚᱞᱚᱫᱤᱱ ᱢᱟ ᱫᱟᱜ ᱢᱟᱹᱰᱤ ᱢᱟ ᱢᱮᱱᱟᱜ ᱜᱮ ᱾
ᱦᱳᱭ ᱦᱳᱭ ᱚᱱᱟ ᱢᱟ ᱢᱮᱱᱟᱜ ᱟᱠᱟᱫ ᱜᱮᱭᱟ ᱢᱟᱱᱮ ᱱᱟᱜ ᱥᱮᱛᱟᱜ ᱵᱮᱲᱟ ᱫᱚ ᱱᱚᱣᱟ ᱜᱚᱨᱚᱢ ᱫᱤᱱ ᱫᱚ ᱼᱼ
ᱱᱚᱣᱟ ᱞᱚᱞᱚ ᱫᱤᱱ ᱫᱚ ᱱᱟᱜ ᱚᱱᱟ ᱫᱟᱜ ᱢᱟᱹᱲᱤ ᱡᱚᱢ ᱠᱟᱛᱮ ᱜᱮ ᱠᱟᱹᱢᱤ ᱠᱚ ᱥᱮᱱᱚᱜ-ᱟ ᱾
ᱦᱳᱭ ᱦᱳᱭ ᱡᱮᱢᱚᱱ ᱩᱲᱤᱥᱥᱟ ᱥᱮᱫ ᱥᱮ ᱩᱲᱤᱥᱥᱟ ᱥᱮᱫ ᱡᱩᱫᱤ ᱵᱚᱱ ᱪᱟᱞᱟᱜ-ᱟ ᱵᱟᱝ ᱼᱼ ᱚᱱᱛᱮ ᱫᱚ ᱢᱟᱱᱮ ᱚᱱᱟ ᱤᱰᱞᱤ ᱫᱚ ᱫᱚᱢᱮ ᱯᱷᱮᱢᱟᱥ ᱜᱮᱭᱟ ᱾ ᱤᱰᱞᱤ ᱡᱟᱦᱟᱸ ᱨᱮᱜᱮ ᱡᱟᱦᱟᱸᱭ ᱜᱮ ᱧᱮᱞ ᱠᱚ ᱚᱱᱟ ᱤᱰᱞᱤ ᱯᱷᱤᱨ ᱟᱨ ᱨᱟᱪᱤ ᱡᱩᱫᱤ ᱡᱟᱦᱟᱸᱭ ᱪᱟᱞᱟᱜ ᱟᱭ ᱚᱱᱛᱮ ᱫᱚ ᱚᱱᱟ ᱵᱟᱲᱟ ᱤᱰᱞᱤ ᱦᱚᱸ ᱚᱱ ᱼᱼ ᱛᱮᱦᱚᱸ ᱟᱫᱚ ᱵᱟᱲᱟ ᱵᱟᱲᱟ ᱵᱚᱞᱮ ᱢᱤᱫᱴᱮᱱ ᱢᱤᱫ ᱨᱚᱠᱚᱢ ᱵᱚᱲᱟ ᱞᱮᱠᱟ ᱴᱟᱭᱤᱯ ᱧᱟᱢᱚᱜ ᱛᱮ ᱚᱱᱟ ᱯᱷᱮᱢᱟᱥ ᱜᱮᱭᱟ ᱦᱮᱸ ᱟᱫᱚ ᱢᱤᱫ ᱡᱚᱠᱷᱮᱡᱽ ᱚᱱᱠᱟ ᱪᱟᱞᱟᱣ ᱦᱩᱭ ᱠᱟᱱ ᱛᱟᱦᱮᱱᱟ ᱛᱚ
ᱦᱩᱸ
ᱟᱫᱚ ᱚᱱᱛᱮ ᱫᱚ ᱡᱚᱠᱷᱚᱱ ᱪᱟᱞᱟᱣ ᱦᱩᱭ ᱠᱟᱱ ᱛᱟᱦᱮᱱᱟ ᱼᱼ ᱟᱥᱚᱞ ᱢᱟᱱᱮ ᱯᱟᱸᱡᱟᱭ ᱫᱟᱞᱮ ᱟᱵᱚ ᱫᱚ ᱵᱟ ᱢᱟᱱᱮ ᱟᱞᱮ ᱥᱮᱫ ᱫᱚ ᱢᱟᱱᱮ ᱠᱷᱟᱹᱡᱟᱹᱲᱤ ᱪᱚᱯ ᱫᱚ ᱫᱚᱢᱮᱜᱤ ᱯᱷᱮᱢᱟᱥ ᱜᱮᱭᱟ ᱟᱞᱮ ᱥᱮᱫ ᱾
ᱦᱳᱭ ᱦᱳᱭ
ᱛᱚ ᱠᱷᱟᱹᱡᱟᱲᱤ ᱪᱚᱯ ᱫᱚ ᱟᱯᱮ ᱥᱮᱫ ᱫᱚ ᱪᱤᱠᱟᱹᱭᱮᱱᱟ ᱵᱟ. ᱧ ᱢᱮᱱ ᱪᱚ ᱫᱟᱲᱮᱜ ᱠᱟᱱᱟ ᱾ ᱟᱫᱚ ᱚᱱᱛᱮ ᱞᱮ ᱪᱟᱞᱟᱣ ᱠᱟᱱᱟ ᱚᱱᱛᱮ ᱞᱮ ᱯᱟᱸᱡᱟᱭᱮᱫᱟ ᱾ ᱡᱮ ᱠᱷᱡᱟᱹᱲᱤ ᱪᱚᱯ ᱧᱟᱢᱚᱜ-ᱟ ᱥᱮ ᱵᱟᱝ ᱾ ᱟᱫᱚ ᱩᱱᱠᱩ ᱠᱷᱟᱹᱡᱟᱹᱲᱤ ᱵᱚᱞᱮ ᱟᱫᱚ ᱪᱮᱜ ᱜᱮ ᱵᱟᱝᱠᱚ ᱵᱩᱡ ᱫᱟᱲᱮᱜ ᱠᱟᱱᱟ ᱾ ᱦᱟᱱᱮ ᱢᱚᱫᱽᱫᱷᱚᱯᱨᱚᱫᱮᱥ ᱤᱭᱟᱹ ᱥᱮᱫ ᱦᱮᱸ ᱠᱷᱟᱹᱡᱟᱹᱲᱤ ᱠᱚ ᱪᱮᱜ ᱜᱮ ᱵᱟᱝᱠᱚ ᱵᱩᱡᱽ ᱫᱟᱲᱮᱜ ᱠᱟᱱᱟ ᱾ ᱟᱫᱚ ᱚᱱᱛᱮᱱᱟᱜ ᱫᱚ ᱡᱚᱢᱟᱜ ᱫᱚ ᱟᱞᱟᱫᱟ ᱢᱮᱱᱟᱜ ᱟᱥᱮ ᱼᱼ ᱛᱚ ᱱᱚᱛᱮ ᱫᱚ ᱠᱷᱟᱹᱡᱟᱹᱲᱤ ᱪᱚᱯ ᱫᱚ ᱵᱟᱝᱠᱚ ᱵᱩᱡᱽ ᱫᱟᱲᱮᱜ ᱠᱟᱱᱟ ᱟ. ᱰᱤ ᱜᱮ ᱚᱱᱛᱮᱱᱟᱜ ᱡᱚᱢᱟᱜ ᱜᱮ ᱡᱚᱢ ᱦᱩᱭᱩᱜ ᱠᱟᱱᱟ ᱦᱮᱸ ᱛᱚ ᱥᱮᱨᱚᱠᱚᱢ ᱟᱯᱮ ᱥᱮᱫ ᱫᱚ ᱢᱟᱱᱮ ᱠᱤᱪᱷᱩ ᱚᱱᱠᱟ ᱯᱷᱮᱵᱟᱨᱮᱴ ᱡᱟᱦᱟᱱᱟᱜ ᱢᱮᱱᱟᱜ-ᱟ ᱥᱮ ᱪᱮᱫ?
ᱯᱷᱮᱵᱟᱨᱮᱴ ᱵᱚᱞᱛᱮ ᱡᱟᱦᱟᱸ ᱚᱱᱟ ᱠᱷᱟᱹᱡᱟᱹᱲᱤ ᱪᱚᱯ ᱢᱟ ᱢᱮᱱᱟᱜ ᱟᱠᱟᱫ ᱜᱮᱭᱟ ᱾ ᱟᱨ ᱥᱟᱶᱛᱮ ᱵᱮ ᱡᱟᱦᱟᱸ ᱢᱟᱱᱮ ᱯᱷᱩᱪᱠᱟᱹ ᱠᱚ ᱼᱼ ᱮᱢᱟᱱ ᱛᱮᱢᱟᱱ ᱠᱚ ᱢᱟᱱᱮ ᱠᱷᱩᱵᱽ ᱡᱳᱨ ᱢᱟᱱᱮ ᱟᱞᱮ ᱱᱚᱣᱟ ᱥᱩᱨ ᱠᱚᱨᱮ ᱫᱚ ᱟᱨᱠᱤ ᱩᱜ ᱯᱚᱨᱚᱴᱟ ᱠᱚ ᱼᱼ
ᱩᱸ
ᱚᱱᱟ ᱠᱚᱢᱟ ᱥᱮᱛᱟᱜ ᱵᱮᱲᱟ ᱱᱟᱥᱛᱟ ᱦᱤᱥᱟᱹᱵ ᱛᱮ ᱡᱷᱚᱛᱚ ᱦᱚᱲ ᱜᱮᱠᱚ ᱵᱮᱵᱚᱦᱟᱨ ᱜᱮᱭᱟ ᱟᱨᱠᱤ ᱾
ᱡᱚᱛᱚ ᱦᱚᱲ ᱜᱮ ᱦᱩᱸ ᱦᱩᱸ ᱟᱫᱚ ᱚᱱᱛᱮ ᱢᱟᱱᱮ ᱼᱼ ᱢᱟᱱᱮ ᱚ ᱪᱮᱫ ᱠᱚ ᱢᱮᱱᱟ ᱫᱚᱢᱮ ᱵᱷᱟᱜᱮ ᱡᱟᱭᱜᱟ ᱡᱟᱸᱦᱟ ᱧᱩᱛᱩᱢᱟᱱ ᱡᱟᱭᱜᱟ ᱚᱱᱠᱟ ᱠᱤᱪᱷᱩ, ᱢᱟᱱᱮ ᱵᱟᱲᱟᱭ ᱢᱮᱱᱟᱜᱼᱟ ᱚᱱᱟ ᱵᱟᱨᱮ ᱨᱮ ᱠᱤᱪᱷᱩ?
ᱵᱷᱟᱜᱮ ᱡᱟᱭᱜᱟ ᱵᱚᱞᱛᱮ ᱢᱮᱱᱟᱜ ᱟᱠᱟᱫ ᱜᱮᱭᱟ ᱢᱟᱱᱮ ᱡᱟᱦᱟᱸ ᱱᱟᱱᱟ ᱦᱩᱱᱟᱹᱨ ᱤᱭᱟᱹ ᱤᱥᱠᱩᱞ ᱢᱮᱱᱟᱜ ᱟᱠᱟᱜᱼᱟ ᱠᱚᱞᱮᱡᱽ ᱢᱮᱱᱟᱜ ᱟᱠᱟᱜ-ᱟ᱾
ᱦᱚ
ᱛᱟᱨᱯᱚᱨᱮ ᱮᱢᱱᱤ ᱫᱟᱬᱟᱱ ᱡᱤᱱᱤᱥ ᱠᱚᱦᱚᱸ ᱢᱮᱱᱟᱜ ᱟᱠᱟᱜ-ᱟ ᱟᱭᱢᱟ ᱡᱟᱭᱜᱟ᱾
ᱦᱳᱭ ᱦᱳᱭ ᱟᱞᱮ ᱥᱮᱫ ᱫᱚ ᱢᱮᱱᱟᱜ ᱜᱮᱭᱟ᱾ ᱢᱟᱱᱮ ᱫᱚᱢᱮ ᱜᱮ ᱢᱮᱱᱟᱜ-ᱟ ᱵᱷᱟᱹᱜᱤ ᱵᱷᱟᱹᱜᱤ ᱡᱟᱭᱜᱟ ᱜᱤ᱾ ᱢᱤᱫᱴᱮᱱ ᱡᱟᱭᱜᱟ ᱢᱮᱱᱟᱜᱼᱟ᱾ ᱚᱸᱰᱮ ᱫᱚ ᱟᱵᱚ ᱦᱚᱲᱟᱜ ᱥᱮ ᱟᱵᱚ ᱦᱚᱲ ᱚᱱᱛᱮ ᱫᱚ ᱦᱚᱲ ᱢᱮᱱᱟᱜ ᱠᱚᱣᱟ ᱵᱷᱟᱹᱜᱤ ᱜᱤ᱾ ᱟᱨ ᱫᱚᱢᱮ ᱨᱩᱥᱤᱠᱟ ᱜᱤᱭᱟ ᱠᱩ ᱟᱨ ᱚᱱᱛᱮ ᱫᱚ᱾ ᱢᱟᱱᱮ ᱟᱵᱩ ᱦᱚᱲᱟᱜ ᱵᱷᱟᱹᱜᱤ ᱵᱷᱟᱹᱜᱤ ᱥᱟᱢᱟᱱ ᱧᱟᱢᱚᱜᱼᱟ᱾ ᱡᱟᱦᱟᱸ ᱟᱵᱚᱣᱟᱜ ᱢᱟᱱᱮ ᱡᱟᱦᱟᱸ ᱯᱟᱹᱧᱪᱤ ᱠᱷᱟᱸᱰᱤ ᱥᱮ ᱡᱟᱦᱟᱸ ᱢᱟᱱᱮ ᱟᱵᱩ ᱥᱟᱱᱛᱼᱼ ᱛᱟᱞ ᱠᱟᱞᱪᱟᱨ ᱨᱮᱱᱟᱜ ᱡᱟᱦᱟᱸ ᱠᱚ ᱰᱨᱮᱥ
ᱦᱳᱭ ᱦᱳᱭ
ᱚᱱᱛᱚ ᱮᱠᱫᱚᱢ ᱫᱚᱢᱮ ᱵᱷᱟᱹᱜᱤ ᱵᱷᱟᱹᱜᱤ ᱰᱤᱡᱟᱭᱤᱱ ᱵᱷᱟᱹᱜᱤ ᱵᱷᱟᱹᱜᱤ ᱢᱟᱱᱮ ᱵᱮᱱᱟᱣ ᱠᱚᱨᱟ ᱢᱟᱱᱮ ᱚᱱᱛᱮ ᱠᱚ ᱟᱹᱠᱷᱨᱤᱧ ᱛᱮ᱾ ᱚᱸᱰᱮ ᱡᱩᱫᱤᱢ ᱪᱟᱞᱟᱜᱼᱟ ᱚᱸᱰᱮ ᱥᱟᱢᱟᱱ ᱦᱟᱛᱟᱣ ᱚᱸᱰᱮ ᱟᱢ ᱵᱟᱢ ᱢᱚᱱᱮᱭᱟ ᱡᱮ ᱟᱢ ᱢᱟᱱᱮ ᱢᱟᱱᱮ ᱤᱭᱟᱹ ᱡᱟᱭᱜᱟ ᱨᱮ ᱦᱮᱡ ᱢᱟᱱᱮ ᱱᱤᱭᱟᱹ ᱞᱳᱠᱟᱞ ᱡᱟᱭᱜᱟ ᱨᱮᱜᱮ ᱢᱚᱱᱮᱢ ᱡᱮ ᱚᱠᱟ ᱨᱮᱪᱚᱢ ᱦᱮᱡ ᱟᱠᱟᱱᱟ ᱤᱭᱛᱩ ᱠᱤᱪᱷᱩ ᱵᱳᱭᱮᱢ ᱧᱮᱞ ᱮᱫᱟ ᱢᱟᱱᱮ ᱚᱱᱠᱟ ᱢᱟᱱᱮ ᱢᱮᱞᱟ ᱨᱮᱜᱮ ᱮᱱᱮᱡ ᱟᱠᱚ ᱟᱵᱚ ᱦᱚᱲ ᱟᱫᱚ ᱟᱵᱚᱣᱟᱜ ᱦᱚᱲᱟᱜ ᱚᱱᱟ ᱮᱱᱮᱡ ᱧᱮᱞ ᱛᱮ ᱥᱮᱨᱮᱧ ᱧᱮᱞᱛᱮ ᱫᱤᱠᱩ ᱦᱚᱸᱠᱚ ᱮᱱᱮᱡᱼᱟ᱾ ᱦᱮᱸ ᱟᱫᱚ ᱟᱫᱚ ᱢᱚᱱᱮᱢ ᱦᱮᱸ ᱟᱫᱚᱢ ᱢᱚᱱᱮᱭᱟ ᱡᱮ ᱵᱳᱭ ᱤᱧ ᱧᱮᱞ ᱫᱟ ᱥᱮ ᱨᱤᱭᱮᱞ ᱨᱤᱭᱮᱞ ᱠᱟᱱᱟ ᱥᱮ ᱪᱮ ᱮᱲᱮᱱᱟᱜ ᱦᱮᱸ ᱚᱱᱠᱟᱢ ᱢᱚᱱᱮ ᱢᱟᱱᱮ ᱮᱛᱚ ᱢᱚᱸᱡᱽ ᱵᱩᱡᱷᱟᱹᱜᱼᱟ᱾ ᱚᱱᱟ ᱠᱚ ᱡᱤᱱᱤᱥ
ᱟᱪᱪᱷᱟ ᱜᱚᱝᱠᱮ ᱛᱟᱦᱚᱞᱮ ᱚᱱᱟ ᱯᱚᱨᱚᱵ ᱠᱚ ᱦᱩᱭᱩᱜ ᱠᱟᱱᱟ ᱥᱮ ᱵᱟᱝ?
ᱦᱮᱸ ᱯᱚᱨᱚᱵᱽ ᱠᱚᱫᱚ ᱦᱩᱭᱩᱜ ᱜᱮ
ᱟᱞᱮᱥᱮᱫ ᱦᱚᱸ ᱱᱚᱜᱼᱚᱭ ᱯᱚᱨᱚᱵᱽ ᱦᱩᱭᱮᱱᱟ᱾ ᱛᱚ ᱱᱚᱜᱼᱚᱭ ᱵᱟᱨᱯᱮ ᱫᱤᱱ ᱢᱟᱲᱟᱝ ᱨᱮ ᱠᱷᱩᱵᱽ ᱢᱟᱱᱮ ᱡᱟᱦᱟᱸ ᱟᱵᱚ ᱯᱚᱨᱚᱵᱽ ᱮᱱᱮᱡ ᱠᱚ ᱥᱟᱶᱛᱮ ᱱᱟᱱᱟ ᱦᱩᱱᱟᱹᱨ ᱢᱟᱱᱮ ᱮᱱᱮᱡ ᱥᱮᱨᱮᱧ ᱠᱚ ᱦᱩᱭᱮᱱᱟ ᱟᱨᱠᱤ᱾ ᱚᱱᱟ ᱥᱮᱱ ᱦᱩᱭ ᱞᱮᱱᱟ ᱠᱷᱩᱵᱽ ᱨᱟᱹᱥᱠᱟᱹ ᱵᱩᱡᱷᱟᱹᱣ ᱮᱱᱟ ᱚᱸᱰᱮ ᱥᱮᱱ ᱠᱟᱛᱮ
ᱦᱩᱸ ᱦᱮᱸ ᱥᱮᱱ ᱦᱚᱸ ᱨᱟᱹᱥᱠᱟᱹ ᱵᱩᱡᱷᱩᱜ ᱜᱮ ᱦᱮᱸ
ᱦᱳᱭ ᱡᱮᱢᱚᱱ ᱟᱯᱮ ᱥᱮᱫ ᱫᱚ ᱵᱤᱨ ᱜᱟᱡᱟᱲ ᱡᱟᱭᱜᱟ ᱥᱮ ᱵᱟᱝ ᱟᱞᱮ ᱥᱮᱫ ᱢᱟ᱾ ᱵᱤᱨ ᱜᱟᱡᱟᱲ ᱡᱟᱭᱜᱟ ᱛᱟᱨᱯᱚᱨᱮ ᱢᱟᱱᱮ ᱥᱟᱨᱡᱚᱢ ᱵᱤᱨ ᱠᱚ ᱢᱮᱱᱟᱜ ᱟᱠᱟᱜᱼᱟ᱾ ᱛᱟᱯᱚᱨᱮ, ᱢᱟᱱᱮ ᱟᱞᱮ ᱫᱚ ᱵᱤᱨ ᱜᱟᱡᱟᱲ ᱡᱟᱭᱜᱟ ᱜᱮ ᱡᱟᱹᱥᱛᱤ ᱵᱤᱨ ᱜᱟᱡᱟᱲ᱾
ᱦᱳᱭ ᱦᱳᱭ
ᱟᱨ ᱮᱢᱱᱤ ᱟᱞᱮ ᱢᱟ᱾ ᱢᱟᱱᱮ ᱥᱚᱦᱚᱨ ᱱᱟᱜᱟᱨ ᱦᱚᱲ ᱫᱚ ᱵᱟᱝ ᱠᱟᱱᱟᱞᱮ ᱛᱚ ᱟᱞᱮ ᱫᱚ ᱟᱛ ᱟᱹᱛᱩ ᱫᱤᱥᱚᱢ ᱦᱚᱲ ᱜᱮ ᱠᱟᱱᱟᱞᱮ᱾ ᱟᱫᱚ ᱥᱚᱦᱚᱨ ᱢᱟ ᱥᱩᱨ ᱨᱮᱜᱮ ᱢᱮᱱᱟᱜ ᱨᱮᱦᱚᱸ ᱡᱟᱹᱥᱛᱤ ᱫᱚ ᱵᱟᱝ ᱞᱮ ᱥᱮᱱᱚᱜ ᱜᱮᱭᱟ ᱚᱱᱛᱮ ᱫᱚ ᱢᱟᱱᱮ ᱯᱨᱭᱳᱡᱚᱱ ᱡᱤᱱᱤᱥ ᱨᱮᱞᱮ ᱥᱮ ᱥᱮᱱ ᱮᱱᱟ ᱵᱟᱠᱷᱟᱱ ᱫᱚ ᱵᱟᱝᱞᱮ ᱥᱮᱱᱚᱜᱼᱟ᱾
ᱵᱟᱠᱷᱟᱡ ᱫᱚᱦᱚᱸ ᱟᱪᱪᱷᱟ ᱦᱳᱭ ᱟᱫᱚ ᱛᱟᱦᱚᱞᱮ ᱢᱟᱱᱮ ᱢᱳᱵᱟᱭᱤᱞ ᱯᱷᱳᱱ ᱱᱮᱴᱣᱟᱨᱠ ᱤᱥᱥᱩ ᱢᱮᱱᱟᱜ ᱟᱥᱮ ᱪᱮ ᱚᱱᱛᱮ
ᱟ ᱮᱭᱟᱨᱴᱮᱞ ᱨᱮᱱᱟᱜ ᱠᱟᱹᱴᱤᱡ ᱡᱟᱹᱥᱛᱤ ᱢᱮᱱᱟᱜ ᱟᱠᱟᱜ-ᱟ ᱟᱨ ᱮᱢᱱᱤ ᱡᱤᱭᱳ ᱠᱚᱫᱚ ᱴᱷᱤᱠᱜᱮ ᱥᱮᱱᱚᱜ ᱠᱟᱱᱟ ᱛᱟᱯᱚᱨᱮ ᱢᱟᱲᱟᱝ ᱞᱟᱦᱟ ᱛᱮᱫᱚ ᱴᱷᱤᱠ ᱜᱮ ᱥᱮᱱ ᱠᱚᱜ-ᱟ᱾ ᱟᱫᱚ ᱱᱤᱭᱟᱹ ᱜᱷᱟᱹᱲᱤᱡ ᱫᱚ ᱱᱟᱜ ᱪᱮᱫ ᱞᱮᱠᱟ ᱪᱚ ᱟᱫᱚ ᱜᱳᱱᱰᱩᱜᱚᱞᱚᱜ ᱠᱟᱱᱟ᱾ ᱜᱚᱴᱟ ᱡᱟᱭᱜᱟ ᱜᱮ ᱟᱞᱮ ᱱᱚᱣᱟ ᱯᱩᱨᱟᱹᱣ ᱜᱮ ᱡᱟᱭᱜᱟ ᱨᱮᱜᱮ ᱢᱟᱱᱮ ᱮᱭᱟᱨᱴᱮᱞ ᱨᱮᱱᱟᱜ ᱫᱚ ᱠᱷᱩᱵ ᱡᱳᱨᱮ ᱱᱮᱴᱚᱣᱟᱨᱠ ᱮ ᱤᱥᱩᱭᱮᱜ ᱟ ᱟᱨᱠᱤ
ᱦᱩᱸ ᱟᱪᱪᱷᱟ ᱜᱚᱝᱠᱮ ᱛᱷᱚᱲᱟ ᱦᱮᱸ ᱞᱟᱹᱭ ᱢᱮ ᱡᱮ ᱟᱵᱚ ᱱᱤᱛᱟᱹᱜ ᱢᱟᱱᱮ ᱴᱮᱠᱱᱳᱞᱚᱡᱤ ᱡᱟᱢᱟᱱᱟ ᱠᱟᱱᱟ ᱛᱚ ᱟᱫᱚ ᱟᱵᱚ ᱰᱮᱞᱤ ᱞᱟᱭᱤᱵ ᱰᱮᱞᱤ ᱞᱟᱭᱤᱯ ᱨᱮ ᱪᱮᱫ ᱦᱮᱞᱯ ᱧᱟᱢᱚᱜ ᱠᱟᱱᱟ ᱚᱱᱟ ᱢᱟᱱᱮ ᱥᱟᱭᱮᱱᱥ ᱛᱚᱨᱚᱯ ᱠᱷᱚᱡ ᱴᱮᱠᱱᱳᱞᱚᱡᱤ ᱛᱚᱨᱚᱯ ᱠᱷᱚᱡ ᱫᱚ ᱪᱮᱫ ᱥᱟᱭᱮᱱᱥ ᱢᱟᱱᱮ ᱪᱮᱫ ᱰᱮᱞᱤ ᱞᱟᱭᱤᱯ ᱨᱮ ᱪᱮᱫ ᱢᱮᱱᱮ ᱦᱮᱞᱯ ᱧᱟᱢᱚᱜ ᱠᱟᱱᱟ ᱥᱮ ᱢᱳᱵᱟᱭᱤᱞ ᱯᱷᱳᱱ ᱫᱳᱣᱟᱨᱟ ᱤᱱᱴᱟᱨᱱᱮᱴ ᱫᱳᱣᱟᱨᱟ ᱛᱷᱚᱲᱟ ᱠᱟᱹᱴᱤᱡ ᱞᱟᱹᱭ ᱤᱧ ᱢᱮ
ᱟᱫᱚ ᱱᱚᱣᱟ ᱡᱤᱱᱤᱥ ᱫᱚ ᱧᱟᱢᱚᱜ ᱠᱟᱱᱟ ᱱᱚᱣᱟ ᱠᱷᱟᱹᱛᱤᱨ ᱛᱮ ᱱᱚᱜ-ᱚ ᱱᱚᱣᱟ ᱡᱮ ᱢᱚᱵᱟᱭᱤᱞ ᱥᱟᱵ ᱠᱟᱜ ᱵᱤᱱ ᱡᱮ ᱱᱚᱜ-ᱚᱭ ᱢᱳᱵᱟᱭᱤᱞ ᱵᱚᱱ ᱵᱮᱵᱚᱦᱟᱨᱚᱜ-ᱟ ᱛᱟᱯᱚᱨᱮ ᱱᱚᱣᱟ ᱢᱳᱵᱟᱭᱤᱞ ᱠᱷᱟᱹᱛᱤᱨ ᱛᱮ ᱟᱭᱢᱟ ᱦᱚᱲ ᱢᱟᱱᱮ ᱥᱟᱸᱜᱤᱧ ᱠᱷᱚᱱ ᱜᱮᱠᱚ ᱨᱚᱯᱚᱲ ᱫᱟᱲᱮᱭᱟᱜ ᱠᱟᱱᱟ ᱞᱟᱦᱟ ᱛᱮᱢᱟ ᱪᱤᱴᱷᱤ ᱥᱟᱠᱟᱢ ᱛᱮ ᱨᱚᱯᱚᱲ ᱦᱩᱭ ᱠᱚᱜ-ᱟ ᱥᱮ
ᱦᱩᱸ
ᱟᱫᱚ ᱱᱚᱣᱟ ᱠᱚ ᱠᱷᱟᱹᱛᱤᱨ ᱛᱮ ᱢᱟᱱᱮ ᱱᱤᱛᱚᱜ ᱫᱚ ᱡᱟᱦᱟᱸ ᱢᱳᱵᱟᱭᱤᱞ ᱠᱚ ᱯᱷᱳᱱ ᱠᱚ ᱩᱰᱩᱝ ᱠᱟᱱᱟ ᱚᱱᱟ ᱠᱚ ᱠᱷᱟᱹᱛᱤᱨ ᱛᱮ ᱢᱟᱱᱮ ᱪᱤᱴᱷᱤ ᱥᱟᱠᱟᱢ ᱩᱱᱟᱹᱜ ᱥᱟᱺᱜᱤᱧ ᱡᱤᱱᱤᱥ ᱢᱟᱱᱮ ᱵᱟᱝᱠᱚ ᱥᱮᱱ ᱫᱟᱲᱮᱭᱟᱜ ᱛᱮ ᱢᱟᱱᱮ ᱱᱚᱣᱟ ᱯᱷᱳᱱ ᱛᱮᱜᱮ ᱨᱚᱯᱚᱲ ᱠᱟᱛᱮᱫ ᱚᱱᱟ ᱡᱤᱱᱤᱥᱴᱟᱜ ᱤᱭᱟᱹᱜ ᱠᱟᱱᱟ ᱟᱨᱠᱤ᱾
ᱦᱩᱸ
ᱱᱟᱯᱟᱭᱚᱜ ᱠᱟᱱᱟ ᱯᱷᱳᱱ ᱛᱮ ᱨᱚᱯᱚᱲ ᱠᱟᱛᱮᱜ ᱜᱮ
ᱦᱳ ᱦᱳᱭ ᱡᱮᱢᱚᱱ ᱱᱮᱛᱟᱨ ᱮ ᱟᱭ ᱡᱮᱢᱚᱱ ᱪᱮᱴ ᱡᱤᱯᱤᱴᱤ ᱢᱮᱱᱟᱜ-ᱟ ᱚᱱᱟᱛᱮ ᱟᱢ ᱯᱷᱳᱴᱳ ᱦᱚᱸ ᱥᱮ ᱡᱟᱦᱟᱱᱟᱜ ᱦᱚᱸ ᱰᱤᱡᱟᱭᱤᱱ ᱢᱟᱱᱮ ᱡᱟᱦᱟᱸ ᱢᱟᱹᱱᱢᱤ ᱵᱟ ᱚᱱᱮ ᱠᱚᱨᱟᱣ ᱛᱮ ᱭᱟᱛᱚ ᱠᱩᱡ ᱢᱟᱱᱮ ᱠᱟᱹᱣᱰᱤ ᱠᱷᱚᱨᱪᱟ ᱦᱩᱭᱩᱜ ᱠᱟᱱ ᱛᱟᱠᱚ ᱛᱟᱦᱮᱸᱜ ᱟᱨ ᱵᱟᱠᱷᱟᱡ ᱫᱚ ᱢᱟᱱᱮ ᱢᱮᱱᱮ ᱵᱷᱟᱹᱜᱤ ᱯᱷᱳᱴᱳ ᱰᱤᱡᱟᱭᱤᱱ ᱞᱟᱹᱜᱤᱜ ᱟᱫᱚ ᱱᱤᱛᱚᱜ ᱫᱚ ᱮ ᱟᱭ ᱦᱳᱭ ᱠᱟᱱᱟ ᱛᱚ ᱵᱟᱥ ᱢᱤᱫ ᱫᱷᱟᱣ ᱠᱷᱟᱞᱤ ᱚᱞ ᱠᱮᱫᱟᱭ ᱡᱮ ᱱᱚᱝᱠᱟ ᱱᱚᱝᱠᱟ ᱵᱮᱱᱟᱣ ᱟᱹᱧ ᱢᱮ ᱛᱷᱳᱯ ᱱᱟᱜ ᱵᱮᱱᱟᱜ ᱠᱟᱱᱟ ᱮᱠᱫᱚᱢ ᱦᱩᱸ ᱛᱳ ᱮ ᱟᱭ ᱴᱮᱠᱱᱳᱞᱚᱡᱤ ᱢᱳᱵᱟᱭᱤᱞ ᱯᱷᱳᱱ ᱥᱮ ᱤᱱᱴᱟᱨᱱᱮᱴ ᱛᱮ ᱢᱟᱱᱮ ᱰᱮᱞᱤ ᱞᱟᱭᱤᱵ ᱨᱮ ᱫᱚᱢᱮᱜᱤ ᱤᱢᱯᱨᱩᱵᱷ ᱟᱠᱟᱱᱟ ᱟᱵᱚᱣᱟᱜ ᱢᱟᱱᱮ ᱟᱵᱚ ᱥᱟᱯᱳᱨᱴ ᱵᱩᱱ ᱧᱟᱢ ᱧᱟᱢ ᱫᱟ ᱢᱟᱹᱱᱢᱤ ᱦᱮᱸᱥᱮ
ᱦᱳᱭ ᱦᱳᱭ
ᱦᱩᱸ ᱛᱚᱵᱮ ᱚᱱᱛᱮ ᱟᱫᱚ ᱪᱮᱫᱞᱮᱠᱟ ᱚᱞᱚᱜ ᱯᱟᱲᱦᱟᱣ ᱫᱤᱠ ᱫᱤᱭᱮ ᱪᱮᱫ ᱞᱮᱠᱟ ᱚᱸᱰᱮ ᱢᱚ ᱚ ᱢᱚᱦᱚᱞ ᱪᱮᱫ ᱞᱮᱠᱟᱢ ᱵᱩᱡ ᱫᱟ ᱟᱢ?
ᱦᱮᱸ ᱦᱳᱭ ᱦᱳᱭ ᱟᱹᱰᱤ ᱱᱟᱯᱟᱭ ᱜᱮ ᱵᱩᱡᱷᱟᱹᱜ ᱠᱟᱱᱟ᱾
ᱛᱚ ᱚᱞᱪᱤᱠᱤ ᱢᱟ ᱟᱵᱚ ᱡᱚᱠᱷᱚᱱ ᱥᱟᱱᱛᱟᱲ ᱠᱟᱱᱟ ᱵᱚᱱ ᱚᱞᱪᱤᱤᱠᱤ ᱦᱚᱸ ᱛᱷᱚᱲᱟ ᱵᱟᱲᱟᱭ ᱦᱚᱸ ᱡᱩᱨᱩᱨᱤ ᱠᱟᱱᱟ ᱦᱮᱸ ᱥᱮ ᱵᱟᱝ ᱟᱨ ᱚᱞ ᱪᱤᱠᱤ ᱥᱮᱲᱟ ᱫᱚ ᱦᱮᱸ ᱟ ᱚᱞ ᱪᱤᱠᱤ ᱥᱮᱲᱟ ᱫᱚ ᱫᱚᱢᱮ ᱫᱚᱢᱮ ᱴᱟᱯ ᱜᱮᱭᱟ ᱚᱝᱠᱟ ᱦᱚᱸ ᱵᱟᱝ ᱥᱚᱦᱚ ᱡᱮ ᱜᱮᱭᱟ ᱫᱚᱢᱮ ᱢᱟᱱᱮ ᱮᱴᱟᱜ ᱞᱤᱯᱤ ᱠᱷᱚᱱ ᱫᱚ ᱟᱵᱚ ᱥᱟᱱᱛᱟᱞ ᱞᱤᱯᱤ ᱫᱚ ᱫᱚ ᱢᱮᱜᱮ ᱟᱥᱟᱱ ᱤᱫᱤᱜ ᱟ ᱦᱮᱸᱥᱮ ᱟᱢ ᱪᱮᱫ ᱞᱮᱠᱟᱢ ᱢᱚᱱᱮ ᱛᱮ
ᱦᱳᱭ ᱦᱳᱭ ᱦᱳᱭ ᱟᱹᱰᱤ ᱵᱮᱥ
ᱦᱩᱸ